ᱦᱮᱞᱳ ᱦᱚᱸᱻ ᱞᱟᱹᱭᱮᱫ ᱟᱹᱞᱤᱧ ᱟᱸᱡᱚᱢ ᱧᱟᱢᱮᱜ-ᱟ ᱵᱤᱱ ᱾
ᱦᱚᱸ ᱦᱚᱸ ᱟᱸᱡᱚᱢᱚᱜ ᱠᱟᱱᱟ ᱵᱮᱥ ᱜᱮ ᱾ ᱦᱳᱭ ᱾ ᱦᱳᱭ ᱦᱳᱭ ᱾
ᱟᱪᱪᱷᱟ ᱾ ᱛᱟᱦᱞᱮ ᱪᱮᱫ ᱵᱤᱱ ᱪᱤᱠᱟᱹᱭᱮᱜᱼᱟ ᱱᱤᱛᱚᱜ ᱫᱚ?
ᱪᱤᱠᱟᱹ ᱦᱚᱸ ᱵᱟᱝᱟ ᱜᱤᱛᱤᱡ ᱵᱟᱲᱟ ᱦᱩᱭ ᱠᱟᱱᱟ ᱾
ᱚᱻ
ᱦᱚ, ᱟᱹᱵᱤᱱ ᱫᱚ?
ᱟᱹᱞᱤᱧ ᱦᱚᱸ ᱚᱱᱛᱮ ᱰᱟᱦᱤ ᱥᱮᱫ ᱞᱤᱧ ᱦᱮᱡ ᱟᱠᱟᱱᱟ ᱾
ᱚ, ᱟᱯᱮ ᱥᱮᱫ ᱫᱚ ᱫᱟᱜ ᱠᱚ ᱵᱟᱭ ᱡᱟᱹᱲᱤ ᱵᱟᱲᱟᱭᱮᱫᱟ?
ᱦᱚᱸ ᱫᱟᱜ ᱡᱟᱹᱲᱤ ᱞᱮᱫᱼᱟ ᱥᱮᱛᱟᱜ ᱠᱷᱚᱱᱟᱜ ᱜᱮ ᱾ ᱱᱤᱛᱚᱜ ᱫᱚ ᱠᱟᱹᱴᱤᱡᱼᱮ ᱯᱷᱟᱸᱠᱟ ᱟᱠᱟᱜᱼᱟ ᱾
ᱟᱪᱪᱷᱟ, ᱚ᱾ ᱛᱟᱦᱚᱞᱮ ᱦᱤᱛᱚᱜ ᱫᱚ ᱪᱮᱫ ᱤᱫᱤ ᱠᱟᱛᱮᱜ ᱞᱟᱝ ᱨᱚᱯᱚᱲᱟ?
ᱛᱟᱦᱚᱞᱮ ᱦᱤᱛᱚᱜ ᱫᱚ ᱢᱤᱫᱴᱟᱝ ᱚᱲᱟᱜ ᱠᱚ, ᱚᱲᱟᱜ ᱵᱮᱱᱟᱣ ᱵᱮᱯᱟᱨ ᱛᱮᱞᱟᱝ ᱨᱚᱯᱚᱲ ᱞᱮᱱᱠᱷᱟᱱ ᱱᱟᱯᱟᱭ ᱠᱚᱜᱼᱟ᱾
ᱟᱪᱪᱷᱟ, ᱟᱪᱪᱷᱟ ᱟᱹᱞᱤᱧ ᱢᱤᱫᱴᱟᱝ ᱴᱚᱯᱤᱠ ᱞᱤᱧ ᱩᱭᱦᱟᱹᱨ ᱞᱮᱫᱟ ᱚᱱᱟ ᱠᱮᱞᱤᱧ ᱞᱟᱹᱭᱟ?
ᱦᱚᱸ, ᱞᱟᱹᱭ ᱵᱤᱱ ᱛᱟᱦᱚᱞᱮ ᱾
ᱚᱞ ᱪᱤᱠᱤ, ᱦᱮᱸ ᱦᱮᱸ ᱾ ᱟ, ᱟᱪᱪᱷᱟ ᱱᱮᱛᱟᱨ ᱢᱟ ᱧᱮᱞᱚᱜ ᱠᱟᱱᱟ ᱟᱵᱚ ᱥᱟᱱᱛᱟᱲ ᱠᱚ ᱦᱮᱸᱥᱮ
ᱦᱚ ᱾
ᱟᱸ ᱡᱟᱦᱟᱸᱭ ᱟᱛᱳ ᱴᱚᱞᱟ ᱠᱷᱚᱱᱟᱜ ᱠᱟᱹᱴᱤᱡ ᱵᱟᱭᱨᱮ ᱥᱮᱫ ᱠᱚ ᱛᱟᱦᱮᱸ ᱟᱠᱟᱱᱟ ᱾ ᱪᱟᱹᱠᱨᱤᱭ ᱮᱫᱟ ᱠᱚ ᱯᱟᱲᱦᱟᱜ ᱠᱟᱱᱟ ᱠᱚ, ᱦᱮᱸᱥᱮ ᱟᱨ ᱩᱱ ᱩᱱᱠᱩ ᱨᱮᱱ ᱜᱤᱫᱽᱨᱟᱹ ᱠᱚᱫᱚ ᱤᱝᱞᱤᱥ ᱢᱤᱰᱤᱭᱟᱢ ᱠᱚᱛᱮ ᱠᱚ ᱯᱟᱲᱦᱟᱣᱮᱫ ᱠᱚᱣᱟ ᱾ ᱟᱪᱪᱷᱟ ᱴᱷᱤᱠ ᱜᱮᱭᱟ ᱚᱱᱟ ᱫᱚ ᱵᱟᱹᱞᱤᱧ ᱢᱟᱱᱟᱭ ᱮᱫᱟ ᱡᱮ ᱤᱝᱞᱤᱥ ᱢᱤᱰᱤᱭᱟᱢ ᱛᱮ ᱪᱮᱫᱟᱜ ᱠᱚ ᱯᱟᱲᱦᱟᱣᱮᱫ ᱠᱚᱣᱟ, ᱪᱮᱫᱟᱜ ᱵᱟᱝ ᱚᱱᱟ ᱠᱚᱫᱚ ᱤᱱᱟᱹᱜ ᱵᱟᱹᱞᱤᱧ ᱥᱟᱵ ᱵᱟᱲᱟᱭᱮᱫᱟ ᱾ ᱟᱫᱚ ᱪᱮ ᱩᱱᱠᱩ ᱡᱟᱦᱟᱸᱭ ᱵᱟᱭᱨᱮ ᱠᱚᱨᱮ ᱦᱮᱱᱟᱜ ᱠᱚᱣᱟ ᱟᱨ ᱩᱱᱠᱩ ᱡᱷᱚᱛᱚ ᱨᱮᱱ ᱜᱤᱫᱽᱨᱟᱹ ᱠᱚ ᱡᱮᱡᱟᱨ ᱟᱠᱚ ᱠᱚᱦᱚᱸ ᱫᱤᱠᱩ ᱛᱮᱠᱚ ᱨᱚᱯ ᱨᱚᱯᱚᱲ ᱠᱟᱱᱟ ᱦᱮᱸᱥᱮ ᱾ ᱱᱚᱣᱟ ᱵᱟᱨᱮ ᱛᱮ ᱟᱹᱵᱤᱱ ᱪᱮᱫ ᱵᱤᱱ ᱢᱮᱱᱟ?
ᱟᱪᱪᱷᱟ, ᱢᱟᱱᱮ ᱥᱟᱱᱛᱟᱲ ᱦᱚᱯᱚᱱ ᱠᱚ ᱫᱤᱠᱩ ᱛᱮᱠᱚ ᱨᱚᱲ ᱦᱚᱪᱚ ᱮᱫ ᱠᱚᱣᱟ ᱥᱮ ᱪᱮᱫ ᱢᱟᱱᱮ
ᱦᱳᱭ ᱦᱳᱭ ᱦᱳᱭ ᱦᱳᱭ ᱾ ᱵᱮᱥᱤᱨ ᱵᱷᱟᱜᱽ ᱜᱮ ᱚᱱᱠᱟ ᱜᱮ ᱜᱤᱫᱽᱨᱟᱹ ᱠᱚᱦᱚᱸ ᱥᱟᱱᱛᱟᱲ ᱛᱮᱫᱚ ᱵᱟᱠᱚ ᱨᱚᱲᱚ ᱦᱚᱪᱚᱭᱮᱫ ᱠᱚᱣᱟ ᱱᱟᱦᱟᱜ ᱾ ᱡᱟᱦᱟᱸ ᱞᱮᱠᱟ ᱛᱮᱜᱮ ᱫᱤᱠᱩ ᱛᱮ ᱜᱮ ᱨᱚᱲᱟᱭ ᱠᱟᱱᱟᱭ ᱾
ᱟᱪᱪᱷᱟ ᱟᱪᱪᱷᱟ ᱾ ᱦᱮᱸ, ᱱᱚᱣᱟ ᱦᱚᱸ ᱴᱷᱤᱠ ᱠᱩᱠᱞᱤ ᱵᱤᱱ ᱫᱚᱦᱚ ᱟᱠᱟᱜᱼᱟ, ᱛᱚ ᱱᱚᱸᱰᱮ ᱫᱚ ᱞᱤᱧ ᱞᱟᱹᱭᱟ ᱯᱷᱮᱰᱟᱛ ᱨᱮᱫᱚ ᱦᱩᱭᱩᱜ ᱠᱟᱱᱟ ᱟᱭᱳ ᱵᱟᱵᱟ ᱡᱟᱦᱟᱸᱭ ᱟᱭᱳ ᱵᱟᱵᱟ ᱨᱮᱱ ᱜᱤᱫᱽᱨᱟᱹ ᱩᱱᱠᱩ ᱠᱚᱣᱟᱜ ᱟᱭᱳ ᱵᱟᱵᱟ ᱨᱮᱱ ᱜᱮ ᱫᱚᱥ ᱫᱚ ᱱᱚᱰᱮ ᱫᱚ ᱾ ᱛᱚ ᱩᱱᱠᱩ ᱪᱮᱫᱠᱟ ᱠᱚ ᱥᱮᱬᱟ ᱟᱠᱚᱣᱟ ᱠᱟᱹᱴᱤᱡ ᱠᱷᱚᱱᱟᱜ ᱜᱮ ᱦᱮᱸᱥᱮ, ᱩᱱᱠᱩ ᱚᱱᱠᱟ ᱜᱮᱠᱚ ᱥᱤᱠᱷᱱᱟᱹᱛᱚᱜᱼᱟ ᱚᱱᱠᱟ ᱜᱮᱠᱚ ᱥᱮᱬᱟᱭᱟ ᱾ ᱚᱱᱠᱟ ᱜᱮᱠᱚ ᱩᱱᱠᱩ ᱜᱮᱱ ᱠᱚ ᱧᱟᱢᱟ ᱾ ᱛᱚ ᱠᱟᱴᱤᱡ ᱠᱷᱚᱱᱟᱜ ᱟᱢ ᱡᱩᱫᱤ ᱡᱟᱦᱟᱸ ᱨᱮᱜᱮᱢ ᱯᱷᱟᱲᱟᱣ ᱠᱮᱫᱮ, ᱩᱱᱤ ᱤᱝᱞᱤᱥ ᱢᱤᱰᱤᱭᱟᱢ ᱵᱟᱝᱞᱟ ᱢᱤᱰᱤᱭᱟᱢ ᱥᱟᱱᱛᱟᱲᱤ ᱢᱤᱰᱤᱭᱟᱢ ᱾ᱛᱚ ᱟᱵᱚᱣᱟᱜ ᱥᱟᱱ ᱥᱟᱱᱛᱟᱲ ᱥᱚᱢᱟᱡᱽ ᱨᱮᱱᱟᱜ ᱨᱚᱲ ᱠᱚᱫᱚ ᱦᱩᱭᱩᱜ ᱠᱟᱱᱟ ᱥᱟᱱᱛᱟᱲ ᱛᱮᱫᱚ ᱩᱱᱤ ᱫᱚ ᱵᱮᱥᱴᱷᱤᱠ ᱵᱟᱲᱟᱭ ᱫᱚᱨᱠᱟᱨ ᱾ ᱦᱮᱸᱥᱮ ᱾ ᱟᱢ ᱱᱤᱛ ᱚᱜ ᱦᱚᱛᱮ ᱯᱟᱨᱮ ᱯᱚᱭᱥᱟ ᱢᱮᱱᱟᱜ ᱛᱟᱢ ᱛᱮ ᱟᱹᱰᱤ ᱠᱤᱪᱷᱩᱢ ᱤᱥᱠᱩᱞ ᱨᱮᱢ ᱵᱷᱩᱨᱛᱤ ᱮ ᱠᱟᱱᱟ ᱯᱷᱟᱲᱟᱣ ᱮ ᱠᱟᱱᱟ ᱾ ᱠᱤᱱᱛᱩ ᱟᱢᱟᱜ ᱥᱟᱱᱛᱟᱲ ᱥᱚᱢᱟᱡᱽ ᱨᱮᱱᱟᱜ ᱟᱹᱨᱤ ᱪᱟᱹᱞᱤ ᱴᱟᱜ ᱮᱢ ᱟᱹᱨᱤ ᱦᱳᱭ ᱡᱟᱱᱟᱢ ᱟᱲᱟᱝ ᱟᱢᱟᱜ ᱟᱹᱨᱤᱪᱟᱹᱞᱤ ᱫᱟᱜ ᱜᱮᱢ ᱦᱤᱲᱤᱧ ᱦᱚᱪᱚᱭᱮ ᱠᱟᱱᱟ᱾ ᱛᱚ ᱱᱚᱸᱰᱮ ᱫᱩᱧ ᱞᱟᱹᱭ ᱦᱚᱪᱚ ᱭᱮᱫᱟ ᱡᱮ ᱚᱱᱟ ᱠᱚᱫᱚ᱾ ᱥᱮᱬᱟᱭ ᱢᱮ ᱴᱷᱤᱠ ᱜᱮᱭᱟ ᱠᱤᱱᱛᱩ ᱱᱚᱰᱮ ᱥᱟᱱᱛᱟᱲ ᱠᱚᱫᱚ ᱡᱮᱱᱚ ᱵᱟᱭ ᱦᱤᱲᱤᱧ ᱢᱟᱟᱭ ᱚᱱᱟ ᱠᱚᱫᱚ ᱡᱮᱱᱚ ᱥᱮᱬᱟᱭ ᱢᱮ ᱱᱤᱡᱮ ᱟᱭᱳᱼᱵᱟᱵᱟ ᱡᱮᱱᱚ ᱚᱱᱟ ᱠᱚ ᱡᱟᱛᱮ ᱠᱚᱧ ᱜᱟᱭᱤᱰ ᱨᱮᱠᱤᱱ ᱫᱚᱦᱚᱭ ᱢᱟ ᱡᱚᱛᱚ ᱥᱟᱱᱛᱟᱲ ᱦᱚᱲ ᱨᱚᱲ ᱫᱟᱲᱮᱭᱟᱜ ᱢᱟᱭ ᱚᱱᱮ ᱡᱚᱛᱚ ᱠᱤᱪᱷᱩ ᱨᱚᱲ ᱛᱷᱮᱠᱮ, ᱦᱮᱸ ᱥᱮ ᱡᱟᱦᱟᱱᱟᱜ ᱠᱚ ᱦᱚᱲ ᱠᱚ ᱥᱟᱶ ᱜᱟᱞᱢᱟᱨᱟᱣ ᱫᱤᱠ ᱛᱷᱮᱠᱮ ᱡᱚᱛᱚ ᱠᱤᱪᱷᱩ ᱜᱮ ᱠᱚᱨᱟᱣ ᱫᱟᱲᱮ ᱭᱟᱜᱼᱟ᱾
ᱦᱳᱭ ᱦᱳᱭ ᱟᱹᱞᱤᱧ ᱦᱚᱸ ᱚᱱᱠᱟ ᱜᱮᱞᱤᱧ ᱢᱮᱱᱟ ᱟᱨ ᱡᱟᱦᱟᱸᱟᱱᱟᱜ ᱫᱚ ᱱᱮᱛᱟᱨ ᱢᱟ ᱥᱟᱱᱛᱟᱲ ᱨᱚᱲᱼᱼ ᱡᱚᱛᱚ ᱠᱚ ᱞᱟᱡᱟᱜ ᱠᱟᱱ ᱫᱚ ᱟᱵᱚᱨᱮᱱ ᱥᱟᱱᱛᱟᱲ ᱦᱚᱯᱚᱱ ᱮᱨᱟ ᱠᱚ᱾ ᱦᱮᱸᱥᱮ ᱥᱟᱱᱛᱟᱲ ᱛᱮ ᱦᱟᱹᱱᱤ ᱥᱟᱹᱲᱤ ᱵᱟᱸᱫᱮ ᱠᱟᱛᱮᱫ ᱫᱚ ᱮᱱᱮᱡᱼᱼ ᱟᱫᱚᱢ ᱫᱟᱲᱮᱭᱟᱜᱼᱟ ᱟᱫᱚ ᱩᱱᱤ ᱜᱮ ᱢᱮᱛᱟᱭ ᱢᱮ ᱡᱚᱦᱟᱨ ᱢᱮ ᱡᱚᱦᱟᱨ ᱫᱚ ᱵᱟᱢ ᱵᱟᱰᱟᱭᱟ᱾ ᱛᱟᱦᱚᱞᱮ ᱚᱱᱮ ᱚᱱᱟ ᱠᱤ ᱱᱟᱯᱟᱭᱚᱜ ᱠᱟᱱᱟ ᱚᱱᱟ ᱠᱚᱫᱚ ᱵᱟᱝ ᱱᱟᱯᱟᱭᱚᱜ ᱠᱟᱱᱟ ᱥᱮᱼᱼ
ᱦᱳᱭ ᱚᱱᱟ ᱴᱷᱤᱠ ᱜᱮᱵᱤᱱ ᱞᱟᱹᱭ ᱠᱟᱜᱼᱟ᱾ ᱟᱫᱚ ᱦᱮᱸ ᱚ ᱦᱳᱭ ᱢᱤᱫᱴᱟᱝ ᱜᱟᱹᱰᱤ ᱪᱟᱞᱟᱣᱱᱟ ᱛᱚ ᱟᱫᱚ ᱢᱟᱭᱤᱠ ᱜᱟᱹᱰᱤ ᱮᱞᱟᱣᱩᱱᱥ ᱜᱟᱹᱰᱤ ᱛᱟᱦᱮᱸ ᱠᱟᱱᱟ ᱟᱫᱚ ᱚᱱᱟ ᱫᱚ ᱯᱟᱨᱚᱢ ᱪᱟᱞᱟᱣᱱᱟ᱾ ᱱᱤᱛᱚᱜ ᱫᱚ ᱥᱮᱨᱚᱠᱚᱢ ᱥᱩᱨ ᱠᱚᱨᱮ ᱫᱚ ᱵᱟᱹᱱᱩᱜ ᱟᱹᱱᱤᱡ ᱱᱟᱦᱟᱜ ᱚᱱᱟ ᱨᱮᱱᱟᱜ ᱟᱣᱟᱡᱽ ᱜᱮ ᱵᱟᱹᱧ ᱟᱸᱡᱚᱢᱮᱫ ᱛᱟᱦᱮᱸᱫ᱾
ᱦᱳᱸ ᱦᱳᱸ ᱟᱫᱚ ᱚᱱᱮ ᱚᱱᱠᱟᱱ ᱠᱟᱛᱷᱟ ᱜᱮᱞᱤᱧ ᱞᱟᱹᱭᱮᱫᱟ ᱱᱟᱦᱟᱜ ᱱᱚᱝᱠᱟ᱾
ᱦᱮᱸ ᱞᱟᱹᱭᱵᱤᱱ? ᱟᱥᱛᱮ ᱦᱚᱵᱮ ᱯᱨᱭᱳᱡᱚᱱᱭᱚ ᱛᱚᱛᱷᱚ
ᱟᱫᱚ ᱚᱱᱠᱟ ᱜᱮ ᱡᱟᱦᱟᱜ ᱜᱮ
ᱦ
ᱥᱟᱱᱛᱟᱲ ᱦᱚᱯᱚᱱ ᱫᱚ ᱟᱵᱚᱱᱟᱜ ᱨᱚᱲ ᱠᱚᱛᱮ ᱠᱚ ᱞᱟᱡᱟᱜ ᱠᱟᱱᱟ ᱚᱱᱟ ᱜᱮᱞᱤᱧ ᱞᱟᱹᱭ ᱦᱚᱪᱚ ᱭᱮᱫᱟ᱾ ᱡᱟᱦᱟᱱᱟᱜ ᱜᱮᱯᱮ ᱥᱮᱬᱟ ᱠᱮᱫ ᱵᱟᱯᱮ ᱥᱮᱬᱟ ᱠᱮᱫ ᱟᱹᱞᱤᱧ ᱫᱚᱞᱤᱧ ᱢᱮᱱᱟ ᱟᱵᱚᱱᱟᱜ ᱥᱟᱱᱛᱟᱲ ᱨᱮᱱᱟᱜ ᱟᱹᱨᱤᱪᱟᱹᱞᱤ ᱫᱚ ᱡᱚᱛᱚᱵᱚᱱ ᱥᱟᱵ ᱫᱚᱦᱚ ᱠᱟᱜᱟ ᱢᱟᱭ ᱟ ᱥᱮᱼᱼ
ᱦᱳᱭ ᱦᱳᱭ
ᱦᱚᱭ
ᱦᱳᱭ ᱚᱱᱟᱜᱮ ᱟᱵᱚᱣᱟᱜ ᱡᱚᱠᱷᱚᱱ ᱥᱟᱱᱛᱟᱲ ᱡᱟᱦᱟᱸ ᱵᱟᱦᱟ ᱵᱚᱸᱜᱟ ᱠᱚ ᱦᱩᱭᱩᱜ ᱠᱟᱱᱟ ᱦᱮᱸ ᱥᱮ ᱛᱚᱠᱷᱚᱱᱼᱼ ᱟᱹᱰᱤ ᱢᱚᱡᱽ ᱜᱮ ᱢᱟᱱᱮ ᱥᱟᱹᱲᱤ ᱠᱚᱵᱚ ᱵᱟᱸᱫᱮ ᱠᱟᱛᱮ ᱵᱚ ᱪᱟᱞᱟᱜ ᱠᱟᱱᱟ ᱡᱟᱦᱮᱨ ᱛᱷᱟᱱ ᱠᱚ ᱥᱮᱫ᱾ ᱚᱱᱠᱟ ᱜᱮ ᱥᱟᱱᱟᱢ ᱦᱚᱲ ᱠᱚᱴᱷᱮᱱ ᱡᱚᱠᱷᱚᱱ ᱵᱚᱱ ᱥᱮᱴᱮᱨᱚᱜᱼᱟ ᱫᱤᱠᱩ ᱴᱷᱮᱱ ᱠᱤᱢᱵᱟ ᱮᱸᱴᱟᱜ ᱮᱴᱟᱜ ᱡᱟᱹᱛᱤᱼᱼ ᱜᱷᱚᱴᱚᱱ ᱛᱚᱠᱷᱚᱱ ᱦᱚᱲ ᱡᱮᱱᱚ ᱥᱟᱱᱛᱟᱲ ᱠᱚᱛᱮ ᱵᱚ ᱨᱚᱲ ᱢᱟ ᱱᱟᱯᱟᱭ ᱛᱮᱼᱼ ᱡᱟᱦᱟᱸ ᱨᱮᱱᱟᱜ ᱪᱮᱫ ᱵᱟᱝ ᱠᱟᱱᱟ ᱥᱟᱱᱛᱟᱲ ᱥᱚᱢᱟᱡᱽ ᱠᱟᱱᱟᱵᱚ ᱢᱟᱱᱮ ᱥᱟᱱᱛᱟᱲ ᱨᱮᱱᱟᱜ ᱟᱹ ᱟᱹᱨᱤᱪᱟᱹᱞᱤ ᱫᱚ ᱟᱵᱚ ᱴᱷᱮᱱ ᱜᱮ ᱫᱚᱦᱚᱭ ᱛᱟᱵᱚᱱᱟ᱾ ᱦᱮᱸ ᱥᱮ ᱟᱢ ᱩᱱᱤ ᱢᱤᱫᱴᱟᱝ ᱵᱷᱤ ᱟᱭ ᱯᱷᱤ ᱴᱮᱢ ᱪᱟᱞᱟᱣᱮᱱᱟ ᱚᱸᱰᱮ ᱵᱟᱝᱞᱟ ᱛᱮᱜᱮᱢ ᱨᱚᱲᱟᱭ ᱠᱟᱱᱟ ᱢᱤᱫᱼᱼ ᱢᱤᱫ ᱴᱟᱝ ᱦᱚᱲ ᱥᱟᱱᱛᱟᱲ ᱠᱟᱱ ᱨᱮᱦᱚᱸ ᱩᱱᱤ ᱡᱩᱫᱤ ᱵᱚᱭᱚᱥᱠᱚ ᱦᱚᱲ ᱢᱮᱱᱟᱭᱟ ᱩᱱᱤ ᱛᱚ ᱢᱤᱫ ᱴᱟᱝ ᱥᱟᱱᱛᱟᱲᱼᱼ ᱛᱮᱜᱮ ᱨᱚᱲ ᱦᱩᱭᱩᱜ ᱛᱟᱢᱟ ᱥᱟᱱᱛᱟᱲ ᱠᱟᱱᱟᱭ ᱛᱚ ᱚᱸᱰᱮ ᱨᱮᱱᱟᱜᱼᱼ ᱚᱸᱰᱮ ᱠᱷᱚᱱᱟᱜ ᱫᱚ ᱟᱢ ᱟᱢ ᱪᱮᱫ ᱞᱮᱠᱟᱢ ᱨᱚᱲᱟ ᱦᱟᱯᱮᱱ ᱫᱤᱱ ᱨᱮ ᱟᱢᱤᱡ ᱜᱤᱫᱽᱨᱟᱹᱼᱼ
ᱦᱳᱭ ᱦᱳᱭ ᱦᱳᱭ ᱟᱨ ᱟᱢ ᱡᱩᱫᱤ ᱠᱟᱹᱴᱤᱡᱼᱼ ᱠᱷᱚᱱᱟᱜ ᱜᱮ ᱱᱚᱝᱠᱟ ᱫᱤᱠᱩ ᱛᱮᱢ ᱨᱚᱲ ᱥᱮᱬᱟᱫᱮᱭᱟ ᱩᱱᱤ ᱛᱟᱼᱼ ᱱᱤᱥᱪᱚᱭ ᱫᱠᱚ ᱛᱮᱜ ᱜᱮ ᱨᱚᱲᱟᱭ
ᱦᱳᱭ ᱦᱳᱭ ᱩᱱᱤ ᱦᱚᱸ ᱚᱱᱠᱟ ᱜᱮ ᱥᱮᱬᱟᱭᱟᱭ ᱥᱮ ᱫᱤᱠᱩ ᱛᱮᱜᱮ ᱚᱲᱟᱜ ᱩᱢᱼᱼ ᱚᱱᱟ ᱧᱮᱞ ᱛᱮᱜᱮ᱾
ᱦᱳᱭ ᱟᱹᱞᱤᱧ ᱫᱚᱞᱤᱧ ᱢᱮᱱᱟ ᱡᱟᱦᱟᱸ ᱛᱤᱱᱟᱹᱜ ᱥᱟᱺᱜᱤᱧ ᱨᱮᱯᱮ ᱛᱟᱦᱮᱱ ᱵᱚᱫᱨᱚ ᱯᱮ ᱫᱮᱠᱷᱟᱜ ᱨᱮᱦᱚᱸᱼᱼ ᱟ ᱵᱚᱱᱟᱜ ᱨᱚᱲ ᱠᱚᱫᱚ ᱟᱞᱚᱵᱚᱱ ᱦᱤᱲᱤᱧ ᱛᱟᱵᱚᱱ ᱢᱟ ᱟᱨ ᱠᱟᱹᱴᱤᱡ ᱜᱤᱫᱽᱨᱟᱹ ᱠᱚᱦᱚᱸ ᱚᱱᱠᱟ ᱠᱚ ᱥᱮᱬᱟ ᱠᱚ ᱵᱟᱝ ᱢᱟ ᱦᱮᱸ ᱥᱮ ᱟᱫᱚ ᱡᱟᱦᱟᱱᱟᱜ ᱛᱮᱜᱮ ᱯᱟᱲᱦᱟᱜ ᱩᱱ ᱫᱚᱞᱤᱧ ᱢᱮᱱᱟ ᱟᱵᱚᱱᱟᱜ ᱡᱟᱱᱟᱢ ᱟᱲᱟᱝ ᱚᱞ ᱪᱤᱠᱤ ᱚᱱᱟ ᱠᱚᱫᱚ ᱠᱚ ᱥᱮᱬᱟ ᱠᱟᱜ ᱢᱟ ᱡᱷᱚᱛᱚ ᱜᱮ ᱦᱮᱸᱥᱮ ᱞᱟᱦᱟ ᱵᱟᱝ ᱠᱷᱟᱱ ᱡᱟᱦᱟ ᱡᱩᱫᱤ ᱠᱩᱞᱤ ᱢᱮᱭᱟᱭ ᱟᱢᱟᱜ ᱡᱮ ᱥᱟᱢ ᱛᱟᱲ ᱠᱟᱱ ᱫᱚᱢ ᱢᱟ ᱟᱢᱟᱜ ᱥᱟᱱᱛᱟᱲ ᱛᱮ ᱧᱩᱛᱩᱢ ᱚᱞ ᱛᱟᱢ ᱚᱱᱟ ᱦᱚᱸ ᱵᱟᱢ ᱫᱟᱲᱮᱜ ᱦᱮᱸᱥᱮ ᱚᱱᱟ ᱠᱚ ᱡᱮᱢᱚᱱ ᱞᱟᱡᱟ ᱯᱟᱠᱟ ᱨᱮᱱᱟᱜ ᱵᱮᱠᱟ ᱵᱮᱯᱟᱨ ᱟᱵᱚ ᱥᱟᱱᱛᱟᱲ ᱥᱚᱢᱟᱡᱽ ᱦᱩᱭ ᱠᱟᱛᱮᱫ ᱮᱴᱟᱜ ᱡᱟᱹᱛᱤ ᱛᱮᱵᱚᱱ ᱯᱟᱲᱦᱟᱜ ᱠᱟᱱᱟ᱾
ᱟᱵᱚᱣᱟᱜ ᱡᱟᱹᱛᱤ ᱨᱮᱱᱟᱜ ᱦᱳ ᱟᱵᱚᱣᱟᱜ ᱟᱹᱨᱤᱪᱟᱹᱞᱤ ᱠᱚ ᱦᱤᱲᱤᱧ ᱪᱟᱵᱟᱭ ᱟᱠᱚ ᱥᱟᱱᱛᱟᱲ ᱠᱚᱨᱮᱱᱟᱜ ᱥᱚᱢᱟᱡᱽ ᱚᱱᱟ ᱠᱚ ᱡᱟᱛᱮ ᱵᱟᱠᱚ ᱦᱤᱲᱤᱧ ᱢᱟ ᱦᱮᱸᱥᱮ ᱨᱚᱲ ᱠᱚᱦᱚᱸ ᱨᱚᱲ ᱦᱩᱭᱩᱜ ᱛᱟᱢᱟ ᱥᱟᱱᱛᱟᱲ ᱥᱟᱶᱜᱮ ᱡᱚᱛᱚ ᱜᱤ
ᱟᱪᱪᱷᱟ ᱟᱨ ᱢᱤᱫᱴᱟᱝ ᱞᱤᱧ ᱫᱤᱥᱟᱹ ᱧᱟᱢ ᱠᱮᱫᱟ ᱱᱟᱦᱟᱸᱜ
ᱦᱮᱸ
ᱟ ᱟᱨ ᱢᱤᱫᱴᱟᱝ ᱞᱤᱧ ᱫᱤᱥᱟᱹ ᱠᱮᱫᱟ ᱡᱮ ᱚᱱᱚᱠᱟ ᱵᱟ ᱯᱟ ᱚᱲᱟᱜ ᱠᱚᱨᱮ ᱡᱟᱦᱟᱱᱟᱜ ᱠᱚᱨᱮ ᱜᱮ ᱵᱟᱯᱞᱟ ᱚᱲᱟᱜ ᱠᱚᱨᱮ ᱢᱚᱬᱮ ᱢᱟᱦᱟ ᱠᱚᱨᱮ ᱚᱱᱮ ᱢᱟᱹᱭᱤᱠ ᱠᱚᱠᱚ ᱪᱟᱹᱞᱩᱭ ᱫᱟ ᱟᱨ ᱡᱮᱢᱚᱱ ᱵᱟᱯᱞᱟ ᱚᱲᱟᱜ ᱠᱚᱨᱮ ᱜᱮ ᱞᱤᱧ ᱥᱟᱵ ᱠᱮᱫᱟ᱾ ᱟᱫᱚ ᱚᱱᱟ ᱚᱝᱠᱟ ᱢᱟᱹᱭᱤᱠ ᱠᱚᱠᱚ ᱪᱟᱹᱞᱩᱭᱮᱫ ᱠᱷᱟᱱ ᱟᱫᱚ ᱱᱮᱛᱟᱨ ᱡᱟᱢᱟ ᱨᱮᱱ ᱡᱟᱦᱟᱸ ᱠᱚᱲᱟ ᱦᱚᱯᱚᱱ ᱠᱚ ᱦᱮᱱᱟᱜ ᱠᱚᱣᱟ ᱩᱱᱠᱩ ᱛᱚ ᱟᱨ ᱴᱟᱢᱟᱠ ᱨᱩ ᱛᱩᱢᱫᱟᱜ ᱨᱩ ᱠᱚᱫᱚ ᱵᱟᱠᱚ ᱥᱮᱬᱟᱭᱮᱫᱟ ᱦᱮᱸ ᱥᱮ
ᱦᱳ
ᱚᱱᱮ ᱚᱱᱠᱟ ᱟᱫᱚ ᱚᱱᱟ ᱵᱟᱨᱮ ᱛᱮ ᱪᱮᱫ ᱵᱤᱱ ᱢᱮᱱᱟ? ᱢᱟᱹᱭᱤᱠ ᱪᱟᱞᱩ ᱠᱤ ᱴᱷᱤᱠᱚᱜ ᱠᱟᱱᱟ ᱥᱮ ᱟᱵᱚᱱᱟᱜ ᱡᱟᱦᱟᱸ ᱥᱟᱱᱛᱟᱲ ᱨᱮᱱᱟᱜ ᱮ ᱡᱟᱦᱟᱸ ᱵᱟᱡᱱᱟ ᱠᱚ ᱦᱮᱱᱟᱜ ᱛᱟᱵᱚᱱᱟ ᱴᱟᱢᱟᱠ ᱛᱩᱢᱫᱟᱜ ᱠᱚ᱾ ᱚᱱᱟ ᱠᱚ ᱵᱟᱹᱜᱤᱭᱟᱛᱮ ᱟᱵᱚ ᱮᱴᱟᱜᱟᱜ ᱵᱚᱱ ᱪᱟᱹᱞᱩᱭᱮᱫᱟ᱾
ᱦᱳᱭ ᱚᱱᱟ ᱠᱚ ᱡᱟᱭᱜᱟ ᱨᱮᱫᱚ ᱤᱧ ᱞᱟᱹᱭ ᱪᱚᱭ ᱫᱟ ᱚᱠᱟ ᱡᱟᱭᱜᱟ ᱨᱮ ᱦᱩᱭᱩᱜᱳᱜ ᱠᱟᱱᱟ? ᱱᱚᱜᱼᱚᱭ ᱵᱮᱥᱤᱨ ᱵᱷᱟᱜᱽ ᱡᱟᱭᱜᱟ ᱨᱮᱜ ᱦᱩᱭᱩᱜ ᱠᱟᱱ ᱜᱮᱭᱟ ᱱᱚᱣᱟ ᱢᱟᱭᱤᱠ ᱠᱚᱨᱮ ᱱᱮᱛᱟᱨ ᱟᱜ ᱡᱩᱜᱽ ᱠᱚᱨᱮ᱾ ᱛᱚ ᱚᱱᱟᱫᱚ ᱟᱹᱞᱤᱧ ᱞᱟᱹᱭ ᱞᱟᱹᱭᱪᱚᱭᱟᱞᱤᱧ ᱡᱮ ᱚ ᱚᱰᱮᱱᱟᱜ ᱚᱠᱚᱭᱟᱜ ᱚᱲᱟᱜ ᱨᱮ ᱦᱩᱭᱩᱜ ᱠᱟᱱᱟ ᱩᱱᱤ ᱞᱮ ᱮᱠ ᱪᱩᱞᱤ ᱩᱱᱤ ᱵᱩᱡᱷᱟᱹᱣ ᱫᱚᱨᱠᱟᱨ ᱡᱮ ᱱᱚᱣᱟ ᱠᱚᱫᱚ ᱥᱟᱱᱛᱟᱲ ᱥᱚᱢᱟᱡᱽ ᱨᱮᱱᱟᱜ ᱮ ᱱᱤᱭᱚᱢ ᱠᱟᱱᱟ᱾ ᱡᱮ ᱱᱚᱰᱮ ᱫᱚ ᱢᱟᱭᱤᱠ ᱠᱚᱛᱮ ᱫᱚ ᱵᱟᱝ ᱜᱟᱱᱚᱜᱼᱟ ᱡᱮᱱᱚ ᱤᱭᱟᱹ ᱠᱚᱛᱮ ᱜᱮ ᱜᱟᱱᱚᱜ ᱢᱟ ᱛᱩᱢᱫᱟᱜ ᱴᱟᱢᱟᱠ ᱠᱚᱛᱮ ᱜᱮ ᱮᱱᱮᱡ ᱥᱮᱨᱮᱧ ᱦᱩᱭᱩᱜ ᱢᱟ᱾
ᱦᱳᱭ ᱦᱳᱭ ᱦᱳᱭ
ᱟᱨ ᱱᱚᱣᱟ ᱫᱚ ᱮᱱᱮᱠᱷᱟᱱ ᱫᱚ ᱟᱵᱚᱣᱟᱜ ᱥᱚᱢᱟᱡᱽ ᱨᱮᱱᱟᱜ ᱠᱟᱱᱟ ᱥᱮ ᱚᱱᱟ
ᱦᱮᱸ ᱟᱹᱞᱤᱧ ᱫᱚᱞᱤᱧ ᱢᱮᱱᱟ ᱡᱮ ᱱᱟᱭ ᱛᱟᱦᱮᱱ ᱛᱩᱞᱩᱡ ᱟᱵᱚᱱᱟᱜ ᱤᱱᱟᱹᱜ ᱜᱟᱱ ᱴᱟᱢᱟᱠ ᱛᱩᱢᱫᱟᱜ ᱠᱚ ᱚᱱᱟ ᱥᱚᱛᱮᱦᱚ ᱟᱵᱚ ᱢᱟᱹᱭᱤᱠ ᱜᱮᱵᱚᱱ ᱪᱟᱹᱞᱩᱭᱟ ᱛᱟᱦᱚᱞᱮ ᱚᱱᱟ ᱨᱮᱫᱚ ᱥᱮᱬᱟᱭᱟ ᱚᱠᱚᱭ ᱨᱩᱭᱟᱭ ᱚᱠᱚᱭ? ᱦᱮᱸᱥᱮ
ᱦᱳᱭ ᱦᱳ
ᱤᱧ
ᱟᱫᱚ ᱟᱛᱳ ᱨᱮᱱ ᱦᱚᱲ ᱜᱮ ᱚᱱᱟ ᱥᱮᱬᱟ ᱤᱭᱟᱹ ᱨᱩ ᱥᱮᱬᱟ ᱛᱷᱮᱠᱮ ᱥᱮᱨᱮᱧ ᱨᱩ ᱥᱮᱨᱮᱧ ᱮᱱᱮᱡ ᱚᱱᱟ ᱠᱚ ᱪᱮᱫ ᱞᱮᱠᱟ ᱠᱚ ᱥᱮᱬᱟ ᱤᱫᱤᱭᱟ ᱥᱟᱱᱛᱟᱲ ᱥᱮᱲᱚᱢᱟᱪ ᱚᱱᱠᱟᱜᱮ ᱚᱱᱟ ᱦᱚᱸ ᱚᱱᱠᱟᱜᱮ ᱜᱚᱴᱟᱜᱮ ᱟᱨ ᱟᱹᱨᱤᱪᱟᱹᱞᱤ ᱴᱟᱜ ᱛᱟᱦᱮᱸ ᱤᱫᱤᱜ ᱛᱟᱵᱚᱱᱟ ᱦᱮᱸᱥᱮ ᱟᱨ ᱚᱱᱟ ᱢᱤᱫ ᱫᱚ ᱟᱵᱚ ᱡᱩᱫᱤ ᱩᱱᱠᱩ ᱫᱤᱠᱩ ᱞᱮᱠᱟ ᱢᱟᱭᱤᱠ ᱠᱚᱛᱮ ᱵᱚᱱ ᱮᱱᱮᱡ ᱵᱟᱲᱟᱭᱟ, ᱛᱟᱦᱚᱞᱮ ᱚᱱᱟ ᱠᱚᱫᱚ ᱵᱟᱹᱭ ᱵᱟᱹᱭᱛᱮ ᱛᱟᱦᱮᱸ ᱤᱫᱤᱜ ᱛᱟᱵᱚᱱᱟ ᱢᱟᱨᱮ ᱤᱫᱤᱜᱼᱟ, ᱦᱤᱲᱤᱧ ᱤᱫᱤᱭᱟᱠᱚ ᱥᱮ?
ᱦᱤᱲᱤᱧ ᱤᱫᱤᱭ ᱟᱨ ᱧᱮᱞ ᱮᱫᱟ ᱠᱚ ᱱᱮᱛᱟᱨ ᱨᱮᱱ ᱡᱟᱦᱟᱸᱭ ᱠᱚᱲᱟ ᱦᱚᱯᱚᱱ ᱠᱚ ᱡᱮ ᱞᱟᱹᱭ ᱟᱠᱚ ᱩᱱᱠᱩᱣᱟᱜ ᱩᱱᱠᱩ ᱟᱹᱛᱩ ᱨᱮ ᱟᱨᱦᱚᱸ ᱛᱚ ᱜᱤᱫᱽᱨᱟᱹ ᱠᱚ ᱦᱤᱡᱩᱜᱼᱟ᱾ ᱩᱱᱠᱩ ᱠᱚ ᱞᱟᱹᱭᱟ ᱟᱞᱮ ᱞᱟᱦᱟ ᱠᱷᱚᱱᱟᱜ ᱱᱚᱝᱠᱟ ᱢᱟᱭᱤᱠ ᱜᱮ ᱠᱚ ᱪᱟᱹᱞᱩ ᱵᱟᱲᱟ ᱟᱠᱟᱫᱟ᱾
ᱟᱨ ᱟᱞᱮ ᱪᱤᱠᱟᱹᱛᱮ ᱴᱟᱢᱟᱠ ᱠᱚᱞᱮ ᱤᱭᱟᱹᱭᱟ, ᱟᱫᱚ ᱴᱟᱢᱟᱠ ᱛᱚ ᱟᱫᱚ ᱢᱤᱫ ᱫᱷᱟᱣᱨᱮ ᱪᱟᱵᱟᱜᱼᱟ ᱦᱮᱸᱥᱮ?
ᱦᱳᱭ ᱦᱳᱭ᱾
ᱦᱳᱭ᱾
ᱤᱱᱟ ᱚᱠᱛᱚ
ᱦᱳᱭ᱾ ᱚᱱᱟ ᱦᱚᱸ ᱴᱷᱤᱠ ᱵᱮᱱ ᱞᱟᱹᱭ ᱟᱠᱟᱫᱟ, ᱟᱨᱦᱚᱸ ᱱᱚᱛᱮ ᱵᱮᱥᱤᱨ ᱵᱷᱟᱜ ᱡᱟᱭᱜᱟ ᱠᱚᱨᱮ ᱧᱮᱞᱚᱜ ᱠᱟᱱᱟ ᱡᱮ ᱢᱟᱭᱤᱠ ᱢᱟᱭᱤᱠ ᱢᱟᱠᱚ ᱢᱟᱭᱤᱠ ᱛᱟᱦᱮᱱ ᱠᱟᱱ ᱜᱮᱭᱟ, ᱛᱟᱨᱯᱚᱨᱮ ᱫᱤᱠᱩᱣᱟᱜ ᱵᱚᱸᱜᱟ ᱵᱩᱨᱩ ᱠᱚᱨᱮ ᱦᱚᱸ ᱠᱚᱱ ᱥᱮᱱᱚᱜ ᱠᱟᱱ ᱜᱮᱭᱟ᱾ ᱥᱟᱱᱛᱟᱲ ᱨᱮᱱ ᱟᱵᱚ ᱨᱮᱱ ᱦᱚᱲ ᱠᱚᱦᱚᱸ ᱚᱱᱟ ᱵᱟᱨᱮᱛᱮ ᱪᱮᱫ ᱞᱮᱠᱟ ᱵᱤᱱ ᱞᱟᱹᱭ ᱦᱚᱪᱚᱭᱟ? ᱢᱟᱱᱮ ᱠᱤᱪᱷᱩ ᱠᱤᱪᱷᱩ ᱡᱮᱱᱚ ᱥᱟᱱᱛᱟᱲ ᱠᱚ ᱟᱵᱚᱣᱟᱜ ᱡᱟᱦᱮᱨ ᱛᱷᱟᱱ ᱠᱚᱨᱮ ᱢᱟ ᱠᱚᱢ ᱠᱚ ᱦᱤᱡᱩᱜᱼᱟ᱾ ᱵᱟᱠᱚ ᱦᱤᱡᱩᱜ ᱠᱟᱱᱟ᱾ ᱟᱨ ᱟᱵᱚᱨᱮᱱ ᱫᱚ ᱵᱮᱥᱤᱨ ᱵᱷᱟᱜᱽ ᱜᱮ ᱚᱱᱛᱮ ᱠᱚ ᱪᱟᱞᱟᱜ ᱠᱟᱱᱟ᱾ ᱚᱱᱟ ᱪᱮᱫᱠᱟ ᱴᱷᱤᱠᱚᱜ ᱠᱟᱱᱟ?
ᱟᱞᱤᱧᱟᱹᱜ ᱢᱚᱱᱮ ᱛᱮᱫᱚ ᱚᱱᱟ ᱫᱚ ᱴᱷᱤᱠ ᱦᱚᱸ ᱴᱷᱤᱠ ᱵᱷᱩᱞ ᱦᱚᱸ ᱵᱷᱩᱞ ᱪᱮᱫᱟᱜ ᱥᱮ ᱛᱚ ᱟᱹᱞᱤᱧ ᱫᱚ ᱟᱹᱞᱤᱧᱟᱜ ᱢᱚᱱᱮ ᱛᱮᱫᱚ ᱞᱟᱹᱭᱟᱭ ᱵᱚᱸᱜᱟ ᱵᱩᱨᱩ ᱫᱚ ᱡᱷᱚᱛᱚ ᱦᱚᱲ ᱨᱮᱱ ᱜᱮ ᱟᱫᱚ ᱚᱱᱟ ᱢᱚᱫᱷᱮ ᱨᱮ ᱟᱵᱚᱨᱮᱱ ᱥᱟᱱᱛᱟᱲ ᱨᱮᱱ ᱵᱚᱸᱜᱟ ᱵᱩᱨᱩ ᱫᱚ ᱦᱮᱱᱟᱜ ᱠᱚᱣᱟ ᱦᱮᱸ ᱟᱞᱟᱫᱟ ᱜᱮ᱾ ᱟᱫᱚ ᱚᱱᱟ ᱦᱤᱥᱟᱹᱵᱽ ᱛᱮ ᱟᱫᱚ ᱚᱠᱚᱭ ᱚᱠᱟᱴᱟᱜ ᱵᱷᱟᱜᱮ ᱵᱩᱡᱟᱭ ᱩᱱᱤ ᱛᱚ᱾ ᱫᱟᱣ ᱛᱚᱞ ᱟᱛᱮᱫ ᱛᱚ ᱵᱟᱢ ᱵᱚᱸᱜᱟ ᱵᱩᱨᱩ ᱦᱚᱪᱚ ᱫᱟᱲᱮᱭᱟ ᱡᱳᱨ ᱛᱮ᱾ ᱦᱮᱸᱥᱮ? ᱟᱵᱚ ᱥᱟᱱᱛᱟᱲᱟᱜ ᱵᱟᱹᱜᱤ ᱠᱟᱛᱮᱫ ᱡᱩᱫᱤ ᱮᱴᱟᱜᱟᱜ ᱥᱮᱫ ᱪᱟᱞᱟᱜᱼᱟᱭ᱾ ᱟᱢ ᱫᱚ ᱧᱮᱞ ᱠᱚᱢ ᱪᱟᱞᱟᱣ ᱫᱟᱲᱮᱭᱟᱜᱼᱟ, ᱵᱚᱸᱜᱟ ᱵᱩᱨᱩᱢ ᱮᱢ ᱫᱟᱲᱮᱭᱟᱜᱼᱟ᱾ ᱚᱠᱟᱴᱟᱜ ᱵᱷᱟᱜᱮᱢ ᱵᱩᱡᱟ ᱚᱱᱟᱢ ᱠᱚᱨᱟᱣᱟ᱾ ᱡᱮᱦᱮᱛᱩ ᱟᱵᱚᱣᱟᱜ ᱦᱮᱱᱟᱜ ᱛᱟᱵᱚᱱᱟ ᱦᱮᱸ ᱟᱵᱚᱱᱟᱜ ᱟᱵᱚᱨᱮᱱ ᱵᱚᱸᱜᱟ ᱵᱩᱨᱩ ᱠᱚ ᱦᱮᱱᱟᱜ ᱠᱚᱣᱟ, ᱩᱱᱠᱩ ᱠᱚ ᱛᱚ ᱠᱚ ᱧᱮᱞ ᱵᱚᱱᱟ᱾
ᱵᱚᱸᱜᱟ ᱵᱩᱨᱩ ᱛᱟᱦᱮᱸ ᱛᱩᱞᱩᱡ ᱦᱚᱸ ᱟᱫᱚ ᱠᱚ ᱪᱟᱞᱟᱜ ᱠᱟᱱᱟ᱾ ᱩᱱᱠᱩ ᱵᱟᱝ ᱢᱟᱱᱮ ᱪᱮᱫ ᱤᱧ ᱢᱮᱛᱟᱭ ᱵᱚᱸᱜᱟ ᱵᱩᱨᱩ ᱛᱟᱦᱮᱸ ᱠᱟᱛᱮ ᱨᱮᱦᱚᱸ ᱫᱤᱠᱩ ᱥᱮᱫ ᱠᱚ ᱪᱟᱞᱟᱣ ᱠᱟᱛᱮ ᱠᱚ ᱵᱚᱸᱜᱟ ᱵᱩᱨᱩ ᱮᱫᱟ᱾ ᱠᱟᱯᱷᱤ ᱥᱟᱨᱟ ᱡᱟᱭᱜᱟ ᱨᱮᱜᱮ ᱧᱮᱞᱚᱜ ᱠᱟᱱᱟ᱾ ᱚᱱᱟ ᱪᱮᱫ ᱞᱮᱠᱟ ᱢᱟᱱᱮ ᱵᱚᱸᱜᱟ ᱵᱩᱨᱩ ᱫᱚ ᱦᱩᱭᱩᱜ ᱠᱟᱱᱟ ᱡᱮ ᱡᱟᱨ ᱟᱵᱚᱨᱮᱱ ᱢᱮᱱᱟᱜ ᱠᱚ ᱛᱟᱵᱚᱱᱟ, ᱡᱮᱦᱮᱛᱩ
ᱦᱳᱭ ᱦᱳᱭ ᱦᱳᱭ᱾
ᱚᱱᱟ ᱜᱮᱞᱤᱧ ᱞᱟᱹᱭ ᱦᱚᱪᱚᱭᱮᱫᱼᱟ᱾
ᱳ ᱚᱱᱟ ᱫᱚ ᱵᱟᱝ ᱩᱪᱤᱛ ᱟᱵᱚᱨᱮᱱ ᱵᱚᱸᱜᱟ ᱵᱩᱨᱩ ᱛᱟᱦᱮᱱ ᱥᱚᱛᱛᱮ ᱦᱚᱸ᱾ ᱟᱫᱚ ᱚᱠᱚᱭ ᱠᱚ ᱠᱚ ᱪᱟᱞᱟᱜ ᱠᱟᱱᱟ, ᱪᱟᱞᱟᱜ ᱠᱟᱱᱟ ᱠᱚ᱾
ᱦᱮᱸ᱾
ᱦᱳᱭ᱾ ᱟᱵᱚ ᱨᱮᱱ ᱵᱚᱸᱜᱟ ᱵᱩᱨᱩ ᱦᱚᱸᱛᱚ ᱠᱚ ᱧᱮᱞᱮᱜ ᱵᱚᱱᱟ ᱥᱮ ᱟᱵᱚ ᱵᱟᱠᱚ ᱧᱮᱞ ᱵᱚᱱᱟ ᱦᱮᱸ ᱥᱮ
ᱦᱳᱭ ᱦᱳᱭ,
ᱦᱚᱭ,
ᱟᱻ ᱛᱟᱨᱯᱚᱨᱮ ᱟᱻ ᱢᱮᱞᱟ ᱯᱚᱨᱚᱵᱽ ᱠᱚᱨᱮ ᱦᱚᱸ ᱧᱮᱞᱚᱜ ᱠᱟᱱᱟ ᱵᱤᱥᱤᱨᱟᱠ ᱜᱮ ᱠᱟᱹᱴᱤᱡ ᱠᱟᱹᱴᱤᱡ ᱜᱤᱫᱽᱨᱟᱹ ᱠᱚ, ᱟᱻ ᱚᱱᱠᱟ ᱦᱟᱺᱰᱤ ᱯᱟᱹᱣᱨᱟᱹ ᱧᱩ ᱠᱟᱛᱮᱜ ᱠᱚ, ᱟᱻ ᱢᱟᱱᱮ ᱜᱤᱛᱤᱡ ᱵᱟᱲᱟᱜ ᱠᱟᱱᱟ ᱠᱚ ᱚᱱᱟ ᱵᱟᱨᱮ ᱛᱮ ᱪᱮᱫ ᱵᱤᱱ ᱞᱟᱹᱭ ᱾
ᱦᱩᱻ ᱟᱫᱚ ᱱᱚᱣᱟ ᱵᱟᱨᱮ ᱛᱮ ᱚᱱᱮ ᱛᱚᱻ ᱱᱚᱣᱟ ᱫᱚ ᱯᱳᱭᱞᱳ ᱨᱮᱫᱚ ᱚᱱᱠᱟ ᱦᱟᱺᱰᱤ ᱯᱟᱹᱣᱨᱟᱹ ᱫᱚᱠᱟᱱ ᱜᱮ ᱚᱸᱰᱮ ᱫᱚ ᱢᱟᱱᱟ ᱞᱮᱠᱷᱟᱱ, ᱠᱚ ᱦᱳᱭ ᱠᱚᱜᱼᱟ ᱦᱮᱸ ᱥᱮ ᱡᱟᱦᱟᱸ ᱡᱟᱦᱟᱱ ᱡᱟᱭ ᱜᱟ ᱨᱮᱜᱮ ᱯᱨᱳᱠᱨᱟᱢ ᱛᱟᱢ ᱡᱟᱦᱟᱱᱟᱜ ᱨᱮᱜᱮ ᱡᱩᱫᱤ ᱦᱩᱭᱩᱜᱼᱟ, ᱚᱸᱰᱮ ᱡᱚᱛᱚ ᱮᱠᱟᱞ ᱜᱮ, ᱠᱚ ᱢᱟᱱᱟᱭ ᱢᱟ ᱡᱟᱛᱮ ᱱᱚᱣᱟ ᱠᱚᱨᱮᱱ ᱱᱤᱱᱟᱹᱜ ᱢᱟᱨᱟᱝ ᱮᱨᱤᱭᱟ ᱵᱷᱤᱛᱤᱨ ᱨᱮ ᱡᱮᱱᱚ, ᱠᱚᱱᱚ,
ᱦᱟᱺᱰᱤ ᱯᱟᱹᱣᱨᱟᱹ ᱫᱚᱠᱟᱱ ᱟᱞᱚ ᱠᱚ ᱵᱳᱭᱥᱳᱭ ᱢᱟ ᱵᱟᱠᱷᱟᱱ ᱵᱳᱥᱳᱭ ᱞᱮᱠᱷᱟᱱ ᱠᱚ ᱡᱩᱨᱤᱢᱟᱱᱟ ᱠᱚᱣᱟ ᱠᱚ ᱚᱝᱠᱟ ᱾ ᱚᱝᱠᱟ ᱠᱚ ᱥᱤᱥᱴᱮᱢ ᱞᱮᱠᱷᱟᱱ ᱱᱟᱯᱟᱭ ᱠᱚᱜᱼᱟ ᱾ ᱦᱳᱭ
ᱟᱨ ᱟᱵᱚᱣᱟᱜ ᱥᱟᱱᱛᱟᱲ ᱥᱚᱢᱟᱡᱽ ᱨᱮᱱᱟᱜ ᱥᱟᱱᱛᱟᱞᱤ ᱢᱟᱱᱮ, ᱤᱥᱠᱩᱞ ᱠᱚᱦᱚᱸ ᱠᱚᱞᱮᱡᱽ ᱠᱚᱦᱚᱸ ᱡᱮᱱᱚ‌, ᱛᱟᱦᱮᱸ ᱫᱚᱨᱠᱟᱨ ᱮᱸᱰᱮ ᱠᱷᱟᱱ ᱫᱚ ᱚᱞᱚᱜ ᱯᱟᱲᱦᱟᱜ ᱠᱚ ᱥᱮᱬᱟᱭᱟᱠᱚ ᱠᱟᱹᱴᱤᱡ ᱠᱟᱹᱴᱤᱡ ᱜᱤᱫᱽᱨᱟᱹ ᱠᱚ ᱦᱮᱸ ᱥᱮ ᱾
ᱦᱳᱭᱻ ᱦᱳᱭ
ᱛᱚ ᱟᱻ ᱨᱚᱲ ᱠᱚᱦᱚᱸ ᱠᱚ ᱥᱮᱬᱟᱭᱟ ᱵᱟᱠᱚ ᱞᱟᱡᱟᱜᱼᱟ ᱾ ᱮᱴᱟᱜ ᱫᱤᱥᱚᱢ ᱠᱚᱨᱮ ᱵᱟᱠᱷᱟᱱ ᱫᱚ ᱧᱮᱞᱚᱜ ᱠᱟᱱᱟ ᱵᱤᱥᱤᱨᱟᱠ ᱡᱟᱭᱜᱟ ᱨᱮᱜᱮ ᱪᱟᱞᱟᱜ ᱠᱟᱱᱟ ᱠᱚ ᱾ ᱥᱟᱱᱛᱟᱲ ᱛᱮ ᱨᱚᱲ ᱠᱚᱛᱮ ᱠᱚ ᱞᱟᱡᱟᱜ ᱠᱟᱱᱟ ᱾ ᱚᱱᱟ ᱠᱚ ᱡᱟᱛᱮ ᱵᱟᱝ, ᱵᱟᱝ ᱵᱚᱱᱫᱚᱜ ᱾ ᱛᱟᱵᱚᱱ ᱢᱟ ᱥᱟᱱᱛᱟᱲ ᱨᱚᱲ ᱴᱚᱲ ᱠᱚ ᱚᱱᱟ ᱠᱚ ᱤᱥᱠᱩᱞ ᱠᱚᱦᱚᱸ ᱠᱷᱩᱞᱟᱹᱣ ᱫᱚᱨᱠᱟᱨ ᱠᱟᱱ ᱛᱟᱵᱚᱱᱟ ᱾
ᱚᱻ